ᱦᱮᱸ
ᱤᱧᱟᱹᱜ ᱨᱚᱲ ᱧᱟᱢᱚᱜ ᱠᱟᱱᱟ?
ᱦᱮᱸ ᱟᱸᱡᱚᱢᱚᱜ ᱠᱟᱱᱟ᱾
ᱚ
ᱪᱮᱫᱠᱚᱢ ᱠᱟᱹᱢᱤ ᱵᱟᱲᱟᱭᱮᱫᱼᱟ?
ᱚᱲᱟᱜ ᱠᱚᱨᱮ ᱜᱮ ᱠᱟᱹᱢᱤ ᱵᱟᱲᱟ ᱦᱩᱭᱩᱜ ᱠᱟᱱᱟ᱾
ᱚᱻ
ᱟᱢ ᱫᱚ?
ᱤᱧ ᱫᱚ ᱦᱟᱸᱜ ᱚᱲᱟᱜ ᱠᱚᱨᱮᱫ ᱜᱮ ᱢᱮᱱᱟᱜ ᱟᱠᱟᱫ ᱤᱧᱟ ᱱᱚᱜ-ᱭᱚ ᱱᱤᱛᱚᱜ ᱦᱟᱸᱜ ᱵᱟᱹᱫ ᱥᱮᱫ ᱠᱷᱚᱱ ᱨᱩᱣᱟᱹᱲ ᱦᱮᱡ ᱦᱩᱭ ᱮᱱᱟ᱾
ᱚᱸ ᱟᱪᱪᱷᱟ ᱟᱪᱪᱷᱟ᱾ ᱟᱪᱪᱷᱟ ᱵᱟᱹᱫᱽ ᱥᱮᱫ ᱫᱚ ᱦᱩᱲᱩ ᱠᱚ ᱠᱚ ᱨᱚᱦᱚᱭᱮᱫᱟ ᱪᱮᱫ ᱟᱯᱮ ᱥᱮᱫ ᱫᱚ? ᱵᱟᱹᱫ ᱥᱮᱡ ᱠᱷᱚᱱᱮᱢ ᱨᱩᱟᱹᱲ ᱦᱮᱡ ᱮᱱᱟ᱾
ᱦᱳᱭ ᱦᱮᱸᱫ-ᱮ ᱢᱤᱫ ᱵᱟᱨ ᱦᱟᱸᱜ ᱟᱨᱟᱢᱵᱷᱚ ᱥᱮ ᱮᱛᱚᱦᱚᱵ ᱦᱩᱭ ᱟᱠᱟᱱᱟ᱾
ᱚ ᱟᱪᱪᱷᱟ᱾
ᱟᱯᱮ ᱠᱚ ᱫᱚ ᱟᱣᱨᱤ ᱯᱮ ᱨᱚᱦᱭᱟ ᱥᱮ ᱨᱚᱦᱚᱭ ᱟᱫᱟᱯᱮ?
ᱟᱞᱮ ᱠᱚᱫᱚ ᱟᱣᱨᱤ ᱞᱮ ᱨᱚᱦᱚᱭᱟ ᱟᱞᱮ ᱫᱚ᱾
ᱚᱸᱻ
ᱦᱮᱸ
ᱛᱟᱦᱚᱞᱮ ᱟᱯᱮᱥᱮᱫ ᱫᱚ ᱵᱚᱪᱷᱚᱨ ᱨᱮ ᱛᱤᱱᱟᱹᱜ ᱫᱷᱟᱣ ᱠᱚ ᱪᱟᱥᱟ?
ᱟᱞᱮ ᱥᱮᱫ ᱫᱚ ᱵᱚᱪᱷᱚᱨ ᱨᱮᱠᱚ ᱪᱟᱥᱟ ᱵᱟᱫ ᱫᱷᱟᱣ᱾
ᱵᱟᱨ ᱫᱷᱟᱣ᱾ ᱟᱞᱮ ᱥᱮᱫ ᱦᱚᱸ ᱵᱟᱨ ᱫᱷᱟᱣ ᱜᱮᱠᱚ ᱪᱟᱥᱟ᱾
ᱚᱸᱻ
ᱛᱟᱦᱞᱮ ᱪᱮᱫ ᱪᱮᱫ ᱠᱚ ᱯᱮ ᱪᱟᱥ ᱜᱮᱭᱟ?
ᱟᱪᱪᱷᱟ ᱦᱩᱲᱩ ᱥᱮ ᱮᱴᱟᱜ ᱠᱤᱪᱷᱩ?
ᱦᱳᱭ
ᱢᱟᱱᱮ ᱵᱟᱹᱧ ᱵᱩᱡ ᱫᱟᱲᱮᱫᱟ ᱦᱩᱲᱩ ᱥᱮ ᱮᱴᱟᱜ ᱠᱤᱪᱷᱩ ᱮᱴᱟᱜ ᱠᱤᱪᱷᱩ ᱢᱟᱱᱮ ᱥᱚᱵᱽᱡᱤ ᱠᱚ ᱤᱭᱟᱹ ᱠᱚ᱾
ᱦᱳᱭ ᱦᱩᱲᱩ ᱵᱮᱜᱚᱨ ᱟᱨ ᱪᱮᱫ ᱠᱚᱯᱮ ᱪᱟᱥ ᱜᱮᱭᱟ?
ᱚ ᱦᱩᱲᱩ ᱵᱮᱜᱚᱨ ᱟᱫᱚ ᱮᱴᱟᱜ ᱠᱤᱪᱷᱩ ᱠᱚᱞᱮ ᱪᱟᱥ ᱜᱮᱭᱟ ᱡᱮᱢᱚᱱ ᱟᱞᱩ ᱠᱚ ᱟᱫᱚ ᱥᱚᱵᱡᱤ ᱠᱚ ᱢᱮᱱᱟᱜᱼᱟ ᱮᱴᱟᱜᱟᱜ ᱠᱚ ᱚᱱᱠᱟᱱᱟᱜ ᱮᱴᱟᱜ ᱥᱚᱵᱡᱤ ᱠᱚ
ᱦᱮᱸ ᱛᱚ
ᱟᱞᱮ ᱥᱮᱫ ᱫᱚ ᱦᱟᱸᱜ ᱦᱩᱲᱩ ᱵᱮᱜᱚᱨ ᱟᱭᱢᱟ ᱞᱮᱠᱟᱱᱟᱜ ᱠᱚ ᱪᱟᱥᱟ ᱡᱮᱢᱚᱱ ᱛᱩᱲᱤ, ᱠᱷᱚᱥᱞᱟ, ᱜᱩᱸᱦᱩᱢ ᱥᱚᱵᱡᱤ ᱠᱚᱢᱟ ᱢᱮᱱᱟᱜ ᱜᱮ ᱛᱚᱨᱢᱩᱡᱽ ᱠᱚ
ᱚᱸ
ᱡᱚᱛᱚ ᱨᱚᱠᱚᱢᱟᱜ ᱠᱚ ᱪᱟᱥ ᱜᱮᱭᱟ ᱟᱞᱩ ᱛᱮᱫ ᱱᱟᱦᱟᱜ ᱵᱟᱠᱚ ᱪᱟᱥᱟ ᱩᱱᱟᱹᱜ ᱴᱟᱜ ᱫᱚ ᱠᱚᱢ ᱜᱮᱠᱚ ᱪᱟᱥᱟ
ᱚᱸ
ᱛᱟᱦᱚᱞᱮ ᱠᱷᱚᱥᱟ ᱫᱟᱨᱮ ᱠᱚᱫᱚᱢ ᱧᱮᱞ ᱟᱠᱟᱫ ᱥᱮ ᱵᱟᱝ ᱛᱟᱦᱞᱮ ᱠᱷᱚᱥᱞᱟ ᱠᱚ ᱛᱩᱲᱤ ᱠᱚ ᱜᱩᱸᱦᱩᱢ ᱠᱚ
ᱦᱳᱭ ᱧᱮᱞ ᱫᱩᱧ ᱧᱮᱞ ᱟᱞᱟᱫ ᱦᱳ ᱧᱮᱞ ᱫᱩᱧ ᱧᱮᱞ ᱟᱠᱟᱫ ᱜᱮᱭᱟ
ᱚ ᱛᱟᱦᱚᱞᱮ ᱠᱷᱚᱥᱞᱟ ᱥᱮ ᱛᱩᱲᱤ ᱫᱚ ᱚᱱᱟ ᱟᱨ ᱜᱩᱸᱦᱩᱢ ᱚᱱᱟ ᱫᱚ ᱪᱮᱫ ᱠᱟ ᱠᱚ ᱪᱟᱥᱟ ᱵᱟᱲᱟᱭ ᱢᱮᱱᱟᱜ-ᱟ
ᱟᱪᱪᱷᱟ ᱚᱱᱟ ᱫᱚ ᱥᱮ ᱪᱤᱜ ᱪᱮᱜ ᱞᱮᱠᱟ ᱠᱟᱛᱮᱫ ᱠᱚ ᱪᱟᱥᱟ
ᱦᱳᱭ ᱡᱮ ᱚᱱᱟ ᱫᱚ ᱦᱩᱲᱩ ᱞᱮᱠᱟ ᱠᱚ ᱢᱟᱱᱮ ᱵᱤᱫ ᱤᱫᱤᱭᱟ ᱥᱮ ᱚᱱᱮ ᱥᱚᱵᱡᱤ ᱞᱮᱠᱟ ᱡᱟᱦᱟᱸ ᱫᱚ ᱠᱚ ᱞᱟᱹᱭ ᱡᱟᱝ ᱠᱚ ᱥᱩᱫᱩ ᱢᱤᱫᱴᱟᱝ ᱰᱩᱵ ᱨᱮᱠᱚ ᱡᱩᱨᱤ ᱦᱚᱴᱚ ᱠᱟᱜᱼᱟ ᱚᱠᱟᱞᱮᱠᱟ ᱠᱚ ᱪᱟᱥᱟ
ᱵᱟᱝ ᱵᱟᱝ ᱚᱱᱠᱟ ᱫᱚ ᱵᱟᱝ ᱯᱩᱭᱞᱩ ᱛᱮ ᱠᱷᱮᱛ ᱠᱚ ᱥᱤᱭᱟ ᱥᱤ ᱠᱟᱛᱮᱫ ᱚᱱᱟ ᱚᱱᱟ ᱤᱭᱟᱹ ᱠᱚ ᱜᱩᱸᱦᱩᱢ ᱠᱚ ᱛᱩᱲᱤ ᱠᱚ ᱚᱱᱟ ᱚᱱᱟ ᱠᱚ ᱮᱨ ᱟᱠᱚ ᱛᱟᱨᱯᱚᱨᱮ ᱟᱨᱚ ᱟᱬᱜᱚᱢ ᱛᱮᱠᱚ ᱟᱬᱜᱚᱢᱟ ᱚᱱᱠᱟ ᱞᱮᱠᱟ ᱠᱟᱛᱮᱜ ᱠᱚ ᱪᱟᱥᱟ
ᱚᱻ ᱛᱟᱦᱚᱞᱮ ᱦᱮᱸ ᱦᱟᱜᱸ ᱟᱞᱮ ᱥᱮᱫ ᱦᱚᱸ ᱚᱱᱠᱟ ᱜᱮᱠᱚ ᱪᱟᱥᱟ ᱦᱟᱸᱜ
ᱦᱚᱜᱼᱚ
ᱟᱨ ᱛᱟᱦᱚᱞᱮ ᱛᱩᱨᱢᱩᱡᱽ ᱠᱚᱫᱚ ᱚᱠᱟ ᱞᱮᱠᱟ ᱠᱚ ᱪᱟᱥᱟ ᱵᱟᱲᱟᱭ ᱢᱮᱱᱟᱜᱼᱟ
ᱟᱪᱪᱷᱟ ᱛᱩᱨᱢᱩᱡᱽ ᱠᱚᱫᱚ ᱛᱩᱨᱢᱩᱡᱽ ᱠᱚᱦᱚᱸ ᱚᱱᱠᱟ ᱜᱮ ᱯᱩᱭᱞᱩ ᱛᱮ ᱚᱱᱠᱟ ᱜᱚᱰᱟ ᱠᱚ ᱵᱟᱠᱷᱟᱱ ᱠᱷᱮᱛ ᱠᱚ ᱥᱤᱭᱳᱜ ᱥᱤᱭᱟᱠᱚ ᱥᱤ ᱠᱟᱛᱮᱫ ᱚᱱᱠᱟ ᱤᱭᱟᱹ ᱠᱚ ᱵᱮᱱᱟᱣᱟ ᱚᱱᱟ ᱰᱳᱯ ᱠᱚ ᱵᱮᱱᱟᱣᱟ ᱚᱱᱟ ᱰᱳᱵ ᱵᱷᱤᱛᱤᱨ ᱨᱮ ᱚᱱᱟ ᱡᱟᱝ ᱠᱚ ᱯᱮᱭᱟ ᱯᱩᱱᱭᱟᱹ ᱠᱟᱛᱮᱫ ᱠᱚ ᱵᱤᱫ ᱤᱫᱤᱭᱟ ᱟᱨ ᱦᱟᱥᱟ ᱛᱮᱠᱚ ᱯᱚᱴᱚᱢ ᱤᱫᱤᱭᱟ ᱟᱨ ᱚᱱᱠᱟ ᱚᱱᱠᱟ ᱠᱟᱛᱮᱫ ᱜᱮ ᱚᱱᱟ ᱦᱟᱨᱟᱜᱼᱟ ᱟᱨᱚ ᱯᱩᱣᱟᱜᱼᱟᱠᱚ ᱥᱟᱨ ᱠᱚᱛᱮ ᱟᱫᱚ ᱦᱳᱭ ᱤᱱᱠᱟᱹ ᱠᱟᱛᱮ ᱜᱮ ᱪᱟᱥ ᱟ
ᱛᱟᱦᱚᱞᱮ ᱟᱵᱚ ᱦᱩᱲᱩ ᱛᱤᱱᱟᱹᱜ ᱛᱤᱱᱟᱹᱜ ᱨᱚᱠᱚᱢᱟᱜ ᱵᱚᱱ ᱪᱟᱥᱟ ᱢᱟᱱᱮ
ᱟᱪᱪᱷᱟ ᱟᱵᱚ ᱦᱩᱲᱩ ᱛᱤᱱᱟᱹᱜ ᱞᱮᱠᱟᱱ ᱵᱚᱱ ᱪᱟᱥᱟ
ᱦᱳᱭ
ᱢᱟᱱᱮ ᱦᱩᱲᱩ ᱦᱩᱲᱩ ᱤᱛᱟᱹ ᱥᱮ ᱦᱩᱲᱩ
ᱤᱛᱟᱹ ᱫᱚ ᱵᱟᱝᱟ ᱤᱛᱟᱹ ᱢᱟ ᱟᱹᱰᱤ ᱨᱚᱠᱚᱢᱟᱜ ᱢᱮᱱᱟᱜ ᱠᱟᱫᱟ ᱤᱛᱟᱹ ᱨᱮᱭᱟᱜ ᱧᱩᱛᱩᱢ ᱢᱟ ᱢᱟᱱᱮ ᱦᱩᱲᱩ ᱜᱮ ᱡᱟᱦᱟᱸ ᱫᱚ ᱛᱤᱱᱟᱹᱜ ᱨᱚᱠᱚᱢᱟᱜ ᱡᱟᱦᱟᱸ ᱫᱚᱠᱚ ᱞᱟᱹᱭ ᱪᱮᱫᱠᱟᱧ ᱞᱟᱹᱭᱟᱢᱟ ᱡᱮ ᱱᱚᱣᱟ ᱦᱩᱲᱩ ᱫᱚ ᱱᱚᱰᱮ ᱠᱚ ᱪᱟᱥᱟ ᱟᱨ ᱱᱚᱣᱟ ᱦᱩᱲᱩ ᱫᱚ ᱚᱸᱰᱮ ᱚᱱᱟ ᱚᱱᱠᱟᱱ ᱴᱟᱭᱤᱯ ᱡᱟᱦᱟᱱᱟᱜ ᱵᱟᱲᱟᱭ ᱢᱮᱱᱟᱜᱼᱟ᱾
ᱟᱪᱪᱷᱟ ᱟᱪᱪᱷᱟ ᱚᱱᱠᱟᱱ ᱴᱟᱭᱤᱯᱟᱜ ᱫᱚ ᱵᱟᱲᱟᱭᱟᱜ ᱠᱷᱟᱱ ᱵᱟᱹᱱᱩᱜᱼᱟ ᱚᱱᱠᱟᱱᱟᱜ ᱫᱚ
ᱦᱮᱸ ᱡᱮᱢᱚᱱ ᱵᱟᱠᱚ ᱞᱟᱹᱭᱟ ᱮᱸ ᱜᱷᱩᱴᱩ ᱦᱩᱲᱟᱹ ᱟᱨ ᱠᱚ ᱞᱟᱹᱭᱟ ᱢᱤᱫᱴᱟᱝ ᱫᱚᱠᱚ ᱞᱟᱹᱭᱼᱟ ᱵᱟᱹᱭᱦᱟᱹᱲ ᱦᱩᱲᱩ ᱟᱫᱚ ᱜᱷᱩᱴᱩ ᱦᱩᱲᱟᱹ ᱨᱮᱱᱟᱜ ᱫᱚ ᱟᱹᱰᱤ ᱢᱮᱱᱟᱜ ᱠᱟᱫᱟ' ᱧᱩᱛᱩᱢ ᱥᱮ ᱵᱟᱹᱭᱦᱟᱹᱲ ᱦᱩᱲᱩ ᱨᱮᱱᱟᱜ ᱦᱚᱸ ᱟᱰᱤ ᱩᱥᱛᱟᱹᱭ ᱧᱩᱛᱩᱢ ᱢᱮᱱᱟᱜ ᱠᱟᱫᱟ' ᱦᱟᱜ
ᱦᱳᱭ
ᱛᱟᱦᱚᱞᱮ ᱱᱚᱣᱟᱛᱚ ᱱᱚᱣᱟ ᱛᱚ ᱵᱟᱰᱟᱭ ᱢᱮᱱᱟᱜᱼᱟ, ᱜᱷᱩᱴᱩ ᱡᱟᱭᱜᱟ ᱨᱮ ᱢᱟᱱᱮ ᱪᱮᱫ ᱦᱩᱲᱩ ᱠᱚ ᱨᱚᱦᱚᱭᱟ ᱨᱟᱣᱟᱞ ᱦᱩᱲᱩ ᱥᱮ ᱦᱟᱢᱟᱞ ᱦᱩᱲᱩ, ᱟᱨ ᱵᱟᱹᱭᱦᱟᱹᱲ ᱡᱟᱭᱜᱟ ᱨᱮ ᱪᱮᱫᱠᱟᱴᱟᱜ ᱦᱩᱲᱩ ᱠᱚ ᱨᱚᱦᱚᱭᱼᱟ, ᱨᱟᱣᱟᱞᱟᱜ ᱥᱮ ᱦᱟᱢᱟᱞᱟᱜ?
ᱟᱪᱪᱷᱟ ᱚᱱᱟ ᱦᱟᱸᱜ ᱵᱟᱲᱟᱭ ᱵᱟᱹᱱᱩᱜᱼᱟ᱾
ᱚ ᱦᱮᱸᱛᱚ ᱦᱩᱸ
ᱦᱳᱭ
ᱞᱟᱹᱭᱟᱠᱚ ᱛᱚ ᱦᱮᱸ ᱜᱷᱩᱴᱩ ᱡᱟᱭᱜᱟ ᱨᱮᱫᱚ ᱦᱟᱸᱜ ᱨᱟᱣᱟᱞᱟᱜ ᱠᱚ ᱨᱚᱦᱚᱭᱟ ᱡᱟᱛᱮ ᱞᱚᱜᱚᱱ ᱞᱚᱜᱚᱱ ᱫᱟᱜ ᱠᱚᱭ ᱧᱟᱢ ᱜᱚᱫᱛᱮ ᱞᱚᱜᱚᱱ ᱞᱚᱜᱚᱱ ᱢᱟᱱᱮ ᱦᱩᱭ ᱜᱚᱫᱚᱜ ᱢᱟ᱾
ᱟᱪᱪᱷᱟ ᱟᱪᱪᱷᱟ
ᱟᱨᱦᱚ ᱚᱠᱟ ᱚᱠᱟ ᱥᱚᱢᱚᱭ ᱛᱚ ᱦᱟᱸᱜ ᱥᱮᱨᱢᱟ ᱡᱟᱹᱲᱤ ᱛᱮ ᱵᱟᱭ ᱠᱩᱲᱟᱹᱣᱼᱟ, ᱛᱚ ᱚᱱᱟ ᱠᱷᱟᱹᱛᱤᱨ ᱜᱷᱩᱴᱩ ᱡᱟᱭᱜᱟ ᱨᱮ ᱫᱚ ᱢᱟᱱᱮ ᱡᱟᱦᱟᱸ ᱦᱚᱲᱟᱜ ᱞᱚᱜᱚᱱ ᱛᱮ ᱵᱤᱞᱤ ᱜᱚᱫᱚᱜᱼᱟ ᱚᱱᱟ ᱫᱚ ᱡᱟᱦᱟᱸ ᱠᱚ ᱞᱟᱹᱭᱟ ᱨᱟᱣᱟᱞ ᱦᱩᱲᱩ ᱚᱱᱟ ᱠᱚ ᱪᱟᱥᱟ ᱟᱨ ᱡᱟᱦᱟᱸ ᱠᱚ ᱞᱟᱹᱭᱮᱫ ᱦᱟᱨᱟᱜ ᱭᱟ ᱦᱟᱸᱜ ᱦᱟᱢᱟᱞ ᱦᱩᱲᱩ ᱚᱱᱟ ᱫᱚ ᱦᱟᱸᱜ ᱚᱱᱠᱟᱱ ᱡᱟᱦᱟᱸ ᱨᱮ ᱫᱟᱜ ᱠᱚ ᱠᱩᱲᱟᱹᱜᱼᱟ ᱚᱱᱠᱟᱱ ᱡᱟᱭᱜᱟ ᱨᱮᱠᱚ ᱪᱟᱥ ᱜᱮᱭᱟ᱾
ᱦᱚᱸ ᱟᱪᱪᱷᱟ ᱟᱨ ᱟᱹᱰᱤ ᱟᱹᱞᱤᱧ ᱫᱚ ᱟᱯᱮ ᱟᱯᱮ ᱥᱮᱫᱱᱟᱜ ᱪᱟᱥᱵᱟᱥ ᱨᱮᱱᱟᱜ ᱫᱟᱜ ᱨᱮᱱᱟᱜ ᱤᱭᱟᱹ ᱠᱚᱫᱚ ᱪᱮᱫᱞᱮᱠᱟ?
ᱮ ᱫᱟᱜ ᱫᱚ ᱦᱟᱸᱜ ᱡᱟᱹᱥᱛᱤ ᱜᱮ ᱟᱱᱟᱴ ᱜᱮᱭᱟ᱾
ᱟᱪᱪᱷᱟ
ᱡᱩᱫᱤ ᱥᱮᱨᱢᱟ ᱫᱟᱜ ᱠᱩᱲᱟᱹᱣᱱᱟ ᱛᱚ ᱪᱟᱥ ᱦᱩᱭᱱᱟ, ᱟᱨ ᱡᱩᱫᱤ ᱦᱟᱸᱜ ᱥᱮᱨᱢᱟ ᱫᱟᱜ ᱵᱟᱝ ᱠᱩᱲᱟᱹᱣ ᱞᱮᱱᱟ ᱪᱟᱥ ᱫᱚ ᱦᱟᱸᱜ ᱵᱟᱝ ᱦᱩᱭᱩᱜᱼᱟ᱾
ᱟᱪᱪᱷᱟ ᱾ ᱟᱞᱮ ᱥᱮᱫ ᱫᱚ ᱫᱟᱜ ᱠᱚᱫᱚ ᱚᱱᱮ ᱡᱟᱦᱟᱸ ᱠᱚ ᱞᱟᱹᱭᱟ ᱡᱟᱦᱟᱸ ᱚᱱᱟ ᱠᱚᱞ ᱠᱚ ᱡᱩᱛᱟ ᱤᱭᱟᱹ ᱠᱚ ᱠᱷᱮᱛ ᱠᱚᱨᱮ
ᱦᱮᱸ ᱟᱫᱚ ᱠᱚᱞ ᱠᱚ ᱞᱟᱹᱭᱟ ᱥᱮ ᱟᱨᱦᱚᱸ ᱧᱩᱛᱩᱢ ᱢᱮᱱᱟᱜ ᱟᱠᱟᱜᱼᱟ?
ᱦᱳᱭ ᱟᱫᱚ ᱧᱩᱛᱩᱢ ᱢᱮᱱᱟᱜ ᱟᱠᱟᱫᱟ ᱪᱮᱫ ᱠᱚ ᱞᱟᱹᱭᱟ, ᱧᱩᱛᱩᱢ ᱫᱚ ᱴᱷᱤᱠ ᱵᱟᱹᱧ ᱫᱤᱥᱟᱹᱭᱮᱫᱟ᱾
ᱢᱤᱱᱤ ᱠᱚ ᱞᱟᱹᱭ ᱟᱥᱮ ᱪᱮᱫ
ᱦᱳᱭ ᱦᱳᱭ ᱢᱤᱱᱤ ᱼ ᱢᱤᱱᱤ ᱚᱱᱟ ᱠᱚᱠᱚ ᱵᱮᱱᱟᱣ ᱟᱠᱟᱫᱟ ᱟᱞᱮᱥᱮᱫ ᱫᱚ ᱚᱱᱟ ᱠᱚᱛᱮ ᱜᱮᱠᱚ ᱪᱟᱥᱟ ᱟᱠᱟ᱾
ᱚ ᱛᱟᱦᱚᱞᱮ ᱛᱚ ᱦᱟᱸᱜ ᱟᱯᱮ ᱥᱮᱫ ᱫᱚ ᱢᱟᱱᱮ ᱵᱟᱨ ᱵᱮᱲᱟ ᱜᱮ ᱫᱟᱜ ᱨᱮᱱᱟᱜ ᱟᱱᱟᱴ ᱫᱚ ᱢᱟᱱᱮ ᱵᱟᱹᱱᱩᱜ ᱟᱠᱟᱫᱟ ᱡᱟᱦᱟᱸ ᱵᱚᱪᱷᱚᱨ ᱨᱮ ᱵᱟᱫᱷᱟ ᱪᱟᱥ ᱛᱚ ᱦᱟᱸᱜ ᱢᱚᱡᱽ ᱜᱮ ᱦᱩᱭᱩᱜᱼᱟ᱾
ᱦᱳᱭ ᱦᱳᱭ ᱦᱳᱭ ᱦᱳᱭ
ᱛᱟᱦᱚᱞᱮ ᱚᱱᱟ ᱢᱤᱱᱤ ᱠᱚᱫᱚ ᱟᱯᱮ ᱫᱚ ᱪᱮᱫ ᱛᱮᱯᱮ ᱵᱮᱱᱟᱣ ᱦᱚᱪᱚᱭ ᱜᱮᱭᱟ? ᱜᱟᱹᱰᱤ ᱛᱮ ᱥᱮ ᱡᱟᱦᱟᱸ ᱟᱱᱮ ᱦᱚᱲ ᱠᱚᱛᱮ ᱡᱟᱦᱟᱸ ᱫᱚ ᱛᱤ ᱛᱮᱠᱚ ᱢᱟᱱᱮ ᱠᱚ ᱤᱭᱟᱹ ᱵᱮᱱᱟᱣᱼᱟ, ᱪᱮᱫᱠᱟᱮ ᱢᱟᱜ ᱠᱚ ᱛᱚᱞ ᱠᱟᱛᱮᱮᱫ ᱟᱨ ᱠᱚᱢ ᱚᱱᱮ ᱚᱱᱠᱟ ᱠᱚ ᱟᱪᱩᱨᱟ ᱜᱳᱞ ᱜᱳᱞ ᱛᱮ᱾
ᱦᱳᱭ ᱟᱞᱮ ᱥᱮᱫ ᱫᱚ ᱜᱟᱹᱰᱤ ᱛᱮᱜᱮ ᱠᱚ ᱵᱮᱱᱟᱣ ᱦᱚᱪᱚᱭ ᱮᱭᱟ ᱾
ᱚᱱᱠᱟ ᱢᱟᱫ ᱤᱭᱟᱹ ᱦᱚᱲ ᱛᱮᱫᱚ ᱵᱟᱝ?
ᱚ ᱦᱮᱸᱛᱚ ᱾
ᱦᱳᱭ
ᱦᱚᱭ ᱛᱟᱦᱞᱮ ᱱᱮᱛᱟᱨ ᱢᱟ ᱟᱥᱟᱲ ᱵᱚᱸᱜᱟ ᱫᱤᱱ ᱛᱟᱦᱞᱮ ᱾
ᱱᱤᱛᱚᱜ ᱵᱟᱹᱫ ᱵᱟᱹᱭᱦᱟᱹᱲ ᱨᱮ ᱨᱚᱴ ᱤᱭᱟᱹ ᱦᱟᱹᱠᱩ ᱠᱚ ᱠᱟᱴᱠᱚᱢ ᱠᱚ ᱨᱚᱠᱚᱡᱼᱼ ᱠᱚ ᱜᱚᱸᱜᱷᱟ ᱠᱚ ᱫᱤᱥᱟᱹᱜ ᱠᱟᱱᱟ ᱠᱚ ᱥᱮ ᱵᱟᱝ ᱟᱯᱮ ᱥᱮᱫ ᱫᱚ?
ᱦᱳᱭ ᱢᱤᱫ ᱵᱟᱥ ᱠᱚ ᱫᱤᱥᱟᱹᱜ ᱠᱟᱱᱟ ᱫᱤᱥᱟᱹ ᱫᱚ ᱟᱯᱮ ᱥᱮᱫ ᱫᱚ?
ᱦᱚᱸ ᱟᱞᱮ ᱥᱮᱫ ᱫᱚ ᱦᱟᱸᱜ ᱱᱤᱛᱚᱜ ᱫᱚ ᱵᱟᱝ ᱠᱚ ᱫᱤᱥᱟᱹᱜ ᱠᱟᱱᱟ ᱦᱟᱹᱠᱩ ᱠᱚᱢᱟᱼᱼ ᱵᱟᱹᱫᱽ ᱨᱮ ᱵᱟᱹᱭᱦᱟᱹᱲ ᱨᱮᱫᱚ ᱦᱟᱸᱜ ᱢᱤᱫᱴᱟᱝ ᱜᱟᱱ ᱦᱚᱸ ᱵᱟᱝᱠᱚ ᱫᱤᱥᱟᱹᱜ ᱠᱟᱱᱟ᱾ ᱜᱚᱸᱜᱷᱟ ᱠᱚᱜᱮ ᱦᱟᱸᱜ ᱟᱫ ᱛᱳᱫ ᱠᱚ ᱫᱤᱥᱟᱹᱜ ᱠᱟᱱᱟ ᱾ ᱠᱟᱴᱠᱚᱢ ᱠᱚ᱾
ᱚ ᱟᱪᱪᱷᱟ
ᱛᱟᱦᱚᱞᱮᱼᱼ ᱱᱩᱠᱩ ᱵᱟᱝ ᱫᱤᱥᱟᱹ ᱨᱮᱱᱟᱜ ᱠᱟ ᱚᱡᱮ ᱠᱚᱢ ᱞᱟᱹᱭ ᱫᱟᱲᱮᱭᱟᱜᱼᱟ ᱪᱮᱫᱟᱜ ᱵᱟᱝᱠᱚ ᱫᱤᱥᱟᱹᱜ ᱠᱟᱱᱟ? ᱠᱟᱱᱟ ᱱᱮᱛᱟᱨ ᱫᱚ ᱢᱟᱱᱮ ᱥᱮᱫᱟᱭ ᱢᱟᱠᱚ ᱫᱤᱥᱟᱹᱜ ᱛᱟᱦᱮᱸᱜᱼᱟ ᱞᱟᱹᱭᱟᱠᱚ ᱛᱚ ᱜᱚ ᱵᱟᱵᱟ ᱛᱟᱠᱚ᱾ ᱡᱮ ᱟᱥᱟᱲ ᱵᱚᱸᱜᱟ ᱞᱮᱱᱠᱷᱟᱱ ᱜᱮ ᱦᱟᱸᱜ ᱨᱚᱴᱮᱭᱟᱜ ᱨᱟᱜ ᱵᱟᱹᱨᱩᱰᱟᱝ ᱟᱜ ᱨᱟᱜᱼᱼ ᱛᱮ ᱟᱸᱫᱳᱲ ᱠᱚᱜ ᱛᱟᱦᱮᱸᱜᱼᱟ ᱥᱤᱧ ᱧᱤᱫᱟᱹ᱾ ᱟᱨ ᱦᱟᱹᱠᱩ ᱠᱟᱴᱠᱚᱢ ᱨᱚᱠᱚᱡ ᱠᱚ ᱫᱤᱥᱟᱹᱜ ᱛᱟᱦᱮᱸᱫᱼᱟ ᱜᱚᱸᱜᱷᱟ ᱠᱚ᱾ ᱛᱟᱦᱚᱞᱮ ᱦᱮᱛᱟᱨ ᱱᱩᱠᱩ ᱡᱤᱵᱽᱼᱡᱤᱭᱟᱹᱞᱤ ᱪᱮᱫᱟᱜ ᱵᱟᱠᱚ ᱫᱤᱥᱟᱹᱜ ᱠᱟᱱᱟ ᱚᱱᱟ ᱨᱮᱭᱟᱜᱼᱼ ᱚᱡᱮᱢ ᱞᱟᱹᱭ ᱫᱟᱲᱮᱭᱟᱜᱼᱟ ᱥᱮ ᱵᱟᱰᱟᱭ ᱢᱮᱱᱟᱜ ᱛᱟᱢᱟ?
ᱟᱪᱪᱷᱟ ᱱᱚᱣᱟ ᱫᱚ ᱦᱟᱸᱜ ᱵᱟᱲᱟᱭ ᱫᱚ ᱵᱟᱹᱱᱩᱜᱼᱟ᱾
ᱚᱻ
ᱟᱢᱮᱢ ᱵᱟᱲᱟᱭ ᱠᱷᱟᱱ ᱫᱚ ᱠᱟᱹᱴᱤᱡ ᱞᱟᱹᱭ ᱞᱮᱠᱷᱟᱱ ᱱᱟᱯᱟᱭ ᱠᱚᱜᱼᱟ᱾
ᱦᱮᱸ ᱱᱮᱛᱟᱨ ᱢᱟ ᱟᱵᱚ ᱡᱟᱹᱥᱛᱤ ᱯᱷᱚᱞᱚᱱᱼᱼ ᱟᱥᱛᱮ ᱟᱵᱚ ᱫᱚ ᱟᱹᱰᱤ ᱡᱟᱹᱥᱛᱤ ᱜᱮ ᱨᱟᱥᱟᱭᱱᱤᱠ ᱥᱟᱨ ᱵᱚᱱ ᱵᱮᱵᱚᱦᱟᱨᱮᱜᱼᱟ᱾ ᱡᱟᱦᱟᱸ ᱫᱚᱼᱼ ᱠᱩ ᱨᱚᱠᱚᱡ ᱛᱟᱢ ᱠᱟᱴᱠᱚᱢ ᱛᱟᱢ ᱜᱚᱝᱜᱷᱟ ᱛᱟᱢ ᱦᱟᱹᱠᱩ ᱛᱟᱢ ᱩᱱᱠᱩ ᱪᱮᱛᱟᱱ ᱨᱮ ᱟᱹᱰᱤᱼᱼ ᱵᱟᱹᱲᱤᱡ ᱚᱨᱥᱚᱝ ᱯᱟᱲᱟᱜ ᱠᱟᱱᱟ᱾ ᱢᱟᱱᱮ ᱚᱱᱟ ᱫᱟᱜ ᱨᱮᱫᱚ ᱦᱟᱹᱠᱩ ᱠᱟᱴᱠᱚᱢ ᱨᱚᱠᱚᱡ ᱢᱟᱱᱮ ᱡᱮᱣᱮᱫ ᱜᱮ ᱵᱟᱝᱠᱚ ᱛᱟᱦᱮᱸ ᱫᱟᱲᱭᱟᱜ ᱠᱟᱱᱟ᱾ ᱚᱱᱟ ᱠᱷᱟᱹᱛᱤᱨ ᱛᱮ ᱦᱮᱛᱳᱜ ᱫᱚ ᱢᱟᱱᱮ ᱟᱫᱽ ᱪᱟᱵᱟ ᱠᱟᱱᱟ ᱠᱚ ᱨᱚᱠᱚᱡ ᱠᱚ᱾ ᱥᱮ ᱜᱚᱝᱜᱷᱟ ᱠᱚ ᱠᱟᱴᱠᱚᱢ ᱠᱚᱫᱚ ᱦᱟᱸᱜ ᱵᱟᱝᱠᱚ ᱪᱤᱠᱟᱹᱜ ᱠᱟᱱᱟ᱾ ᱛᱚ ᱧᱮᱞᱟᱜ ᱠᱚᱜᱮᱭᱟᱢ ᱛᱚ ᱨᱚᱠᱚᱡ ᱠᱚ ᱜᱚᱝᱜᱷᱟ ᱠᱚ ᱠᱟᱴᱠᱚᱢ ᱠᱚ
ᱪᱤᱠᱟᱹ ᱪᱤᱠᱟᱹ?
ᱢᱮᱱᱞᱤ ᱨᱚᱠᱚᱡ ᱠᱚ ᱜᱚᱝᱜᱷᱟ ᱠᱚ ᱠᱟᱴᱠᱚᱢ ᱠᱚ ᱧᱮᱞ ᱠᱟᱫ ᱠᱚᱜᱮᱭᱟᱢ?
ᱦᱳᱭ ᱧᱮᱞ ᱫᱩᱧ ᱧᱮᱞ ᱟᱠᱟᱫ ᱜᱮᱭᱟ᱾
ᱚ ᱛᱟᱦᱚᱞᱮ ᱠᱟᱴᱠᱚᱢ ᱟᱛᱳ ᱛᱤᱱᱟᱹᱜ ᱡᱟᱸᱜᱟ ᱛᱟᱠᱚ ᱵᱟᱲᱟᱭ ᱢᱮᱱᱟᱜ ᱛᱟᱢᱟ?
ᱟᱪᱪᱷᱟ ᱚᱱᱟ ᱫᱚ ᱦᱟᱸᱜ ᱵᱟᱲᱟᱭ ᱫᱚ ᱵᱟᱹᱱᱩᱜᱼᱟ᱾
ᱠᱟᱴᱠᱚᱢ ᱫᱚᱢ ᱧᱮᱞ ᱟᱠᱟᱫ ᱠᱚᱣᱟ ᱛᱚ?
ᱦᱳᱭ ᱧᱮᱞ ᱫᱩᱧ ᱧᱮᱞ ᱟᱠᱟᱫ ᱠᱚᱣᱟ᱾
ᱦᱮᱸ ᱞᱟᱹᱭ ᱟᱠᱚ ᱩᱱᱠᱩᱣᱟᱜ ᱦᱚᱸ ᱢᱚᱬᱮ ᱜᱚᱴᱟᱝ ᱠᱟᱛᱮᱜ ᱢᱤᱫ ᱥᱟᱭᱤᱰ ᱢᱚᱬᱮ ᱡᱚᱡᱚᱢ ᱥᱟᱭᱤᱰ ᱢᱚᱬᱮ ᱜᱚᱴᱟᱝ ᱞᱮᱸᱜᱟ ᱥᱟᱭᱤᱰᱼᱼ ᱢᱚᱬᱮ ᱜᱚᱴᱟᱝ ᱦᱟᱸᱜᱼᱼ ᱰᱟᱴᱚᱢ ᱢᱮᱱᱟᱜ ᱛᱟᱠᱚᱣᱟ ᱟᱨ ᱡᱟᱦᱟᱸ ᱞᱟᱦᱟᱨᱮ ᱛᱟᱦᱮᱱᱟ ᱵᱟᱨᱭᱟ ᱦᱟᱸᱜ ᱚᱱᱟ ᱫᱚ ᱡᱟᱹᱥᱛᱤ ᱜᱮ ᱵᱚᱲᱚ ᱛᱟᱹᱠᱤᱱᱟ ᱥᱮ ᱢᱚᱴᱟᱣᱟᱱ ᱠᱟᱴᱠᱚᱢ ᱫᱚ, ᱩᱱᱠᱤᱱᱟᱜ ᱚᱱᱟ ᱨᱮ ᱢᱟᱲᱟᱝ ᱨᱮᱱᱟᱜ ᱡᱟᱸᱜᱟ ᱫᱚ,
ᱦᱩᱸ
ᱛᱟᱦᱚᱞᱮ ᱞᱟᱹᱭ ᱫᱟᱲᱮᱭᱟᱜᱼᱟ ᱡᱮ ᱩᱱᱠᱩ ᱜᱚᱝᱜᱷᱟ ᱡᱟᱦᱟᱸᱭ ᱠᱚ ᱢᱮᱛᱟ ᱠᱚᱫᱚ, ᱩᱱᱠᱩ ᱜᱚᱝᱜᱷᱟ ᱟᱥᱟᱲ ᱵᱚᱸᱜᱟ ᱫᱤᱱ ᱢᱟᱵᱚᱱ ᱫᱤᱥᱟᱹ ᱠᱚᱣᱟ ᱵᱟᱹᱫᱽ ᱨᱮ ᱵᱟᱹᱭᱦᱟᱹᱲ ᱨᱮ᱾ ᱢᱮᱱᱠᱷᱟᱱ ᱥᱤᱛᱩᱝ ᱫᱤᱱ ᱫᱚ ᱩᱱᱠᱩ ᱵᱟᱵᱚᱱ ᱫᱤᱥᱟᱹ ᱠᱚᱣᱟ ᱩᱱᱠᱩ ᱫᱚ ᱚᱠᱟ ᱨᱮᱠᱚ ᱛᱟᱦᱮᱱᱟ ᱢᱟᱱᱮ, ᱩᱱᱠᱩ ᱫᱚ ᱚᱱᱟ ᱫᱟᱜ ᱡᱟᱹᱲᱤ ᱥᱟᱶᱛᱮ ᱥᱮᱨᱢᱟ ᱠᱷᱚᱱᱟᱜ ᱠᱚ ᱧᱩᱨᱩᱜᱼᱟ ᱥᱮ ᱪᱮᱫ ᱞᱮᱠᱟ?
ᱟᱪᱪᱷᱟ ᱩᱱᱠᱩ ᱫᱚ ᱦᱟᱸᱜ ᱚᱱᱟ ᱵᱟᱹᱭᱦᱟᱹᱲ ᱨᱮᱱᱟᱜ ᱟᱲᱮ ᱟᱲᱮ ᱡᱟᱦᱟᱸ ᱠᱚ ᱢᱮᱱᱟᱜ ᱫᱚ ᱚᱱᱟ ᱟᱲᱮ ᱵᱷᱤᱛᱤᱛ ᱠᱚᱨᱮ ᱠᱚ ᱵᱚᱞᱚ ᱠᱚᱜᱼᱟ᱾
ᱚᱜ
ᱩᱱᱠᱩ ᱜᱚᱝᱜᱷᱟ ᱠᱚ,
ᱦᱮᱸ
ᱦᱳᱭ
ᱮᱸᱜ ᱟᱢ ᱡᱟᱦᱟᱱᱟᱜ ᱟᱨᱚ ᱠᱩᱠᱞᱤ, ᱤᱧ ᱫᱚ ᱦᱟᱸᱜ ᱵᱟᱹᱧ ᱫᱤᱥᱟᱹᱭᱼᱟ ᱡᱤᱫᱤᱢ ᱫᱤᱥᱟᱹᱭᱮᱫ ᱠᱷᱟᱡ ᱟᱢ ᱞᱟᱹᱭ ᱢᱮ,
ᱟᱪᱪᱷᱟ ᱠᱩᱠᱞᱤ ᱫᱚ ᱚᱱᱠᱟᱱᱟᱜ ᱠᱩᱠᱞᱤ ᱠᱚᱫᱚ ᱵᱟᱹᱧ ᱫᱤᱥᱟᱹᱭᱮᱫᱟ᱾
ᱟ- ᱛᱟᱦᱚᱞᱮ ᱟᱢ ᱨᱟᱭ ᱠᱟᱠᱲᱟᱢ ᱧᱮᱞ ᱟᱠᱟᱣ ᱠᱚᱣᱟ?
ᱦᱳᱭ ᱦᱳᱭ ᱧᱮᱞ ᱫᱚᱧ ᱧᱮᱞ ᱟᱠᱟᱫ ᱜᱮᱭᱟ᱾
ᱚ ᱛᱟᱦᱚᱞᱮ ᱨᱟᱭ ᱠᱟᱠᱲᱟ ᱫᱚ ᱛᱤᱱᱟᱹᱜ ᱞᱮᱠᱟᱱᱟᱜ ᱨᱚᱝ ᱠᱚ, ᱢᱟᱱᱮ ᱟᱹᱨᱩ ᱟᱠᱚᱣᱟᱜ᱾
ᱟᱪᱪᱷᱟ ᱵᱟᱲᱟᱭ ᱫᱚ, ᱵᱟᱲᱟᱭ ᱫᱚ ᱵᱟᱹᱱᱩᱜᱼᱟ᱾ ᱟᱫᱚ ᱟᱸᱡᱚᱢ ᱞᱟᱹᱭ ᱠᱚᱧ ᱟᱸᱡᱚᱢ ᱟᱠᱟᱫ ᱠᱚᱣᱟ ᱚᱱᱮ ᱵᱟᱨ ᱨᱚᱠᱚᱢ ᱥᱮ ᱛᱤᱱ ᱨᱚᱠᱚᱢ ᱨᱚᱝ ᱠᱚ ᱵᱚᱫᱚᱞᱟ᱾
ᱟ, ᱚᱱᱟ ᱠᱚᱫᱚ ᱢᱟᱱᱮ ᱚᱱᱟᱠᱤᱱ ᱫᱚ ᱪᱮᱫ ᱪᱮᱫ?
ᱦᱮᱞᱳ
ᱦᱮᱸ ᱞᱮᱢᱮ
ᱤᱧᱟᱹᱜ ᱨᱚᱲ ᱟᱸᱡᱚᱢᱚᱜ ᱠᱟᱱᱟ ᱾
ᱦᱮᱸ ᱟᱸᱡᱚᱢᱚᱜ ᱠᱟᱱᱟ᱾
ᱚ ᱪᱤᱠᱟᱹ ᱚᱱᱟ ᱚᱱᱟ ᱨᱚᱝ ᱫᱚ,
ᱢᱟᱱᱮ ᱚᱱᱟ ᱡᱟᱦᱟᱸ ᱞᱟᱹᱭ ᱠᱮᱫ ᱡᱮ ᱵᱟᱨ ᱨᱚᱠᱚᱢ ᱨᱚᱝ ᱛᱮ ᱵᱚᱫᱚᱞᱚᱜᱼᱟᱭ ᱚᱱᱟ ᱵᱟᱨ ᱨᱚᱠᱚᱢ ᱨᱚᱝ ᱫᱚ ᱚᱠᱟ ᱚᱠᱟ ᱠᱟᱱᱟ ᱢᱟᱱᱮ ᱪᱮᱫ ᱪᱮᱫ ᱚᱱᱟ ᱨᱚᱝ ᱨᱮᱭᱟᱜ ᱧᱩᱛᱩᱢ?
ᱟᱪᱷᱟ ᱚᱱᱟ ᱨᱚᱝ ᱨᱮᱱᱟᱜ ᱧᱩᱛᱩᱢ ᱫᱚ ᱦᱟᱸᱜ ᱤᱧ ᱵᱟᱹᱧ ᱞᱟᱹᱭ ᱫᱟᱲᱮᱭᱟᱜ ᱠᱟᱱᱟ᱾
ᱚ ᱞᱟᱹᱭ ᱟᱠᱚ ᱛᱚ ᱡᱮ ᱦᱟᱹᱨᱭᱟᱹᱲ ᱥᱮ ᱥᱩᱵᱩᱡ ᱡᱟᱦᱟᱸ ᱵᱚᱱ ᱞᱟᱹᱭ ᱚᱱᱟ ᱨᱚᱝ ᱟᱨ ᱢᱤᱫᱴᱟᱝ ᱫᱚ ᱚᱨᱮᱧᱡᱽ ᱥᱮ ᱦᱟᱸᱜ ᱟᱨᱟᱜ ᱦᱚ ᱞᱟᱹᱭ ᱵᱟᱝ ᱜᱟᱱᱚᱜᱼᱟ ᱟᱨ ᱚᱨᱮᱡᱽ ᱢᱟᱱᱮ ᱚᱱᱠᱟᱱᱟᱜ ᱦᱟᱸᱜ ᱢᱮᱥ ᱢᱮᱤᱥᱤ ᱠᱟ ᱠᱟᱛᱮᱫ,
ᱟᱨ ᱛᱟᱦᱚᱞᱮᱢ ᱤᱭᱟᱹ ᱦᱤᱥᱤ ᱪᱮᱬᱮ ᱠᱚᱢ ᱧᱮᱞ ᱠᱟᱜ ᱠᱚᱣᱟ ᱥᱮ ᱵᱟᱝ?
ᱳᱭ ᱧᱮᱞ ᱫᱩᱧ ᱧᱮᱞ ᱟᱠᱟᱫ ᱜᱮᱭᱟ᱾
ᱦᱮ ᱦᱤᱸᱥᱤ ᱪᱮᱬᱮ ᱫᱚ ᱚᱠᱟᱨᱮ ᱚᱠᱟ ᱨᱮᱠᱚ ᱛᱟᱦᱮᱱ ᱜᱮᱭᱟ?
ᱦᱤᱸᱥᱤ ᱪᱮᱬᱮ ᱫᱚ ᱚᱱᱟᱭ ᱡᱟᱦᱟᱸ ᱠᱚ ᱠᱷᱤᱡᱩᱨ ᱛᱟᱞᱮ ᱠᱚ ᱞᱟᱹᱭᱟ, ᱚᱱᱟ ᱛᱟᱞᱮ ᱚᱱᱟ ᱫᱟᱨᱮ ᱠᱚᱨᱮᱜ ᱠᱚ ᱛᱩᱠᱟᱹᱭᱟ᱾
ᱚ ᱩᱱᱠᱩᱣᱟᱜ ᱛᱚᱠᱩᱢ ᱧᱮᱞᱠᱟᱜ ᱜᱮᱭᱟ ᱛᱚ?
ᱦᱳᱭ ᱦᱳᱭ ᱩᱱᱠᱩᱣᱟᱜ ᱛᱩᱠᱟᱹ ᱫᱚᱧ ᱧᱮᱞ ᱠᱟᱫᱟ᱾
ᱚ ᱟᱨ ᱜᱷᱮᱫ ᱦᱮ ᱞᱟᱹᱭ ᱢᱮ᱾
ᱢᱟᱱᱮ ᱮᱴᱟᱜ ᱨᱚᱠᱚᱢ ᱠᱚ ᱵᱮᱱᱟᱣᱟ ᱢᱟᱱᱮ ᱛᱩᱠᱟᱹ ᱫᱚ ᱩᱱᱠᱩ ᱫᱚ᱾
ᱮᱴᱟᱜ ᱪᱮᱬᱮ ᱠᱷᱚᱱ ᱫᱚ ᱡᱩᱫᱟᱹ ᱜᱮ ᱵᱟᱝᱥᱮ?
ᱦᱳᱭ ᱦᱳᱭ ᱦᱳᱭ᱾